ᱠᱟᱱᱟ
ᱦᱮᱸ ᱜᱚᱝᱠᱮ ᱟᱸᱡᱚᱢᱚ ᱠᱟᱱᱟ ᱨᱚᱲ ᱢᱮ
ᱴᱷᱤᱠ ᱴᱷᱤᱠ ᱛᱟᱦᱚᱞᱮ ᱠᱤᱫᱩᱵ ᱠᱚ ᱡᱚᱢ ᱦᱩᱭᱱᱟᱥᱮ ᱟᱣᱨᱤ?
ᱟᱹᱣᱨᱤ ᱡᱚᱢ ᱦᱩᱭᱩᱜᱼᱟ ᱚᱱᱛᱮ ᱵᱟᱨᱦᱮ ᱥᱮᱫ ᱦᱚᱸᱭ ᱡᱚᱢᱼᱼ
ᱦᱮᱸ ᱦᱮᱸ ᱦᱮᱸ ᱟᱹᱰᱤ ᱜᱚᱨᱚᱢ ᱵᱩᱡᱷᱟᱹᱜ ᱠᱟᱱᱟ᱾
ᱦᱩᱸᱸ
ᱟᱹᱰᱤ ᱜᱚᱨᱚᱢ ᱵᱩᱡᱷᱟᱹᱜ ᱠᱟᱱᱟ᱾
ᱜᱚᱨᱚᱢ ᱜᱮ᱾
ᱦᱮ ᱨᱚᱲ ᱟᱢᱚᱜ ᱠᱟᱱ ᱜᱮᱭᱟ ᱥᱮ ᱱᱤᱛᱚᱜ?
ᱦᱮᱸ ᱟᱸᱡᱚᱢᱚᱜ ᱠᱟᱱ ᱜᱮᱭᱟ ᱨᱚᱲ ᱢᱮ
ᱟ ᱢᱤᱫ ᱦᱚᱲᱮ ᱠᱚᱞᱤᱹᱧ ᱠᱟᱱ ᱛᱟᱦᱮᱱᱟ ᱱᱮᱦᱚ
ᱚ
ᱟᱪᱪᱷᱟ ᱛᱟᱦᱚᱞᱮ ᱛᱤᱨᱮ ᱦᱟᱸᱜ ᱠᱤᱫᱩᱜ ᱠᱚ ᱡᱚᱢ ᱵᱟᱲᱟᱭ ᱦᱩᱭᱩᱜᱼᱟ?
ᱱᱤᱛᱳᱜ ᱡᱚᱢ ᱦᱩᱭᱩᱜᱟ ᱦᱟᱜ ᱟᱫᱚ ᱱᱚᱛᱮ ᱚᱱᱟ ᱢᱤᱴᱤᱝ ᱛᱟᱦᱮᱸ ᱠᱟᱱᱟ ᱛᱷᱚᱲᱟ ᱜᱩᱜᱩᱞ ᱢᱤᱴ
ᱦᱮᱸ ᱦᱮᱸ ᱦᱮᱸ ᱡᱟᱦᱟᱱᱟᱜ ᱠᱷᱚᱵᱚᱨ ᱠᱚᱢ ᱧᱟᱢ ᱠᱮᱫᱟ?
ᱦᱮᱸ ᱠᱷᱚᱵᱚᱨ ᱫᱚ ᱢᱚᱴᱟ ᱢᱩᱴᱤ ᱴᱷᱤᱠ ᱜᱮ ᱦᱩᱭ ᱟᱠᱟᱱᱟ
ᱮ ᱠᱷᱚᱵᱚᱨ ᱦᱚᱭ ᱧᱟᱢ ᱠᱮᱫᱮᱭᱟᱢ ᱦᱟᱝ ᱟᱨ ᱪᱮᱫ ᱠᱚ ᱞᱮᱹᱭᱟᱢ ᱠᱟᱱᱟ ᱟᱢ ᱫᱚ?
ᱞᱟᱹᱭ ᱫᱚ ᱤᱧᱫᱚ ᱦᱟᱸᱜ ᱵᱟᱹᱧ ᱤᱭᱟᱹ ᱠᱟᱫᱟ ᱟᱯᱚᱛᱛᱤ ᱠᱟᱫᱟ ᱡᱮ ᱦᱚᱲᱟᱜ ᱟᱸᱡᱚᱢ ᱛᱮᱜᱮ ᱵᱚᱞᱮ ᱚᱱᱟ ᱠᱚᱦᱚᱧ ᱠᱟᱹᱢᱤᱭᱟ ᱠᱟ
ᱟᱪᱪᱷᱟ ᱟᱪᱪᱷᱟ ᱟᱨᱦᱚᱸ ᱴᱟᱠᱥ ᱮᱢ ᱧᱟᱢ ᱟ ᱥᱮ ᱪᱮᱫ ᱞᱮᱠᱟ ᱢᱟᱱᱮ ᱪᱮᱫ ᱞᱮᱠᱟᱢ ᱢᱚᱱᱮᱫᱟ ᱟᱨᱚ ᱴᱟᱠᱥ ᱮᱢ ᱧᱟᱢ ᱟᱥᱮ ᱢᱩᱪᱟᱹᱫ ᱠᱟᱱ ᱛᱟᱢᱟ
ᱴᱟᱥ ᱤᱧ ᱧᱟᱢᱟ
ᱟᱪᱪᱷᱟ ᱟᱪᱪᱷᱟ ᱴᱷᱤᱠ ᱴᱷᱤᱠ ᱴᱷᱤᱠ ᱤᱧᱫᱩᱧ ᱠᱩᱞᱤ ᱠᱮᱫᱮᱭᱟ ᱟᱫᱚ ᱩᱱᱤᱭ ᱢᱤᱛᱟᱹᱧ ᱠᱟᱱᱟ ᱡᱮ ᱟᱢ ᱮ ᱢᱮᱛᱟᱹᱫᱤᱧᱟᱭ ᱱᱤᱱᱟᱹᱜ ᱛᱷᱟᱴᱴᱤ ᱯᱷᱟᱭᱤᱯ ᱨᱮ ᱪᱟᱣᱞᱟᱣ ᱟᱠᱟᱱ ᱛᱤᱧᱟ ᱟᱫᱚ ᱢᱮᱱ ᱮᱫᱟᱭ ᱛᱟᱦᱚᱞᱮ ᱡᱟᱹᱱᱤᱡ ᱛᱤᱱ ᱜᱷᱚᱱᱴᱟ ᱯᱩᱨᱟᱹᱣ ᱠᱟᱱ ᱛᱟᱢᱟ ᱟᱫᱚᱭ ᱢᱮᱱᱫᱟ ᱛᱟᱦᱚᱞᱮ ᱟᱢᱫᱚ ᱦᱟᱸᱜ ᱟᱨ ᱡᱩᱫᱤ ᱦᱟᱸᱜ ᱩᱱᱠᱩ ᱠᱚ ᱤᱭᱟᱹᱭ ᱠᱷᱟᱡ ᱫᱚᱢ ᱧᱟᱢᱟ ᱵᱟᱠᱷᱟᱱ ᱫᱚ ᱦᱟᱸᱜ ᱴᱨᱟᱱᱥᱞᱮᱴ ᱨᱮ ᱦᱟᱸᱜ ᱤᱭᱟᱹᱜ ᱢᱮ ᱟᱫᱚ ᱤᱧ ᱫᱚ ᱵᱩᱫᱽᱫᱷᱤ ᱠᱟᱛᱮᱧ ᱤᱭᱟᱹᱣ ᱟᱠᱟᱫ ᱛᱟᱦᱮᱱᱟ ᱟᱨᱚ ᱦᱟᱸᱜ ᱵᱟᱨᱭᱟ ᱯᱮᱭᱟ ᱱᱟᱢᱵᱟᱨᱤᱧ ᱞᱚᱜᱤᱱ ᱫᱚᱦᱚ ᱟᱠᱟᱫᱟ ᱟᱫᱚ ᱱᱚᱣᱟ ᱠᱚᱨᱮᱧ ᱧᱮᱞ ᱮᱫᱟ ᱴᱟᱠᱥ ᱠᱚ ᱦᱮᱡ ᱟᱠᱟᱱᱟ ᱟᱫᱚᱧ ᱢᱮᱱ ᱛᱟᱦᱚᱞᱮ ᱴᱟᱠᱥ ᱦᱮᱡ ᱟᱠᱟᱱ ᱠᱷᱟᱱ ᱱᱚᱣᱟᱨᱮ ᱟᱯᱟᱛᱚᱛᱚ ᱱᱚᱣᱟ ᱟᱭᱰᱤ ᱨᱮ ᱠᱟᱹᱢᱤ ᱞᱮᱜᱮ ᱛᱟᱦᱚᱞᱮ ᱦᱮᱸ ᱚᱱᱠᱟ ᱠᱟᱛᱮᱜ ᱤᱭᱟᱹ ᱦᱩᱭ ᱟᱠᱟᱱᱟ ᱟᱨ ᱱᱤᱛᱚᱜ ᱟᱨᱚᱧ ᱞᱚᱜᱤᱱᱮᱫ ᱜᱮᱭᱟ ᱦᱟᱸᱜ ᱟᱫᱟ ᱛᱟᱦᱚᱞᱮ ᱴᱷᱤᱠ ᱜᱮᱭᱟ ᱛᱟᱦᱚᱞᱮ ᱢᱟ ᱠᱷᱚᱵᱚᱨ ᱠᱚ ᱞᱟᱹᱭ ᱛᱟᱞᱟᱝ ᱢᱮ ᱟᱨ
ᱠᱷᱚᱵᱚᱨ ᱠᱚᱫᱚ ᱮᱛᱚᱦᱚᱵ ᱪᱟᱵᱟᱭ ᱦᱩᱭᱩᱜᱼᱟ
ᱦᱮᱸ ᱛᱮᱦᱮᱧ ᱫᱟᱜ ᱞᱮᱫᱟᱭ ᱥᱮ ᱮᱯᱮᱥᱮᱡ
ᱫᱟᱜ ᱫᱚ ᱵᱟᱭ ᱫᱟᱜ ᱞᱮᱫᱟ ᱮᱭᱥᱮ ᱫᱚ ᱠᱷᱟᱹᱞᱤ ᱚᱱᱠᱟᱭ ᱨᱤᱢᱤᱞ ᱵᱟᱲᱟ ᱟᱠᱟᱫ ᱛᱟᱦᱮᱱᱟ
ᱦᱩ ᱱᱚᱛᱮ ᱫᱚ ᱢᱟᱱᱮ ᱱᱚᱛᱮ ᱫᱚ ᱵᱟᱭ ᱫᱟᱜ ᱠᱟᱫᱟ ᱠᱤᱱᱛᱩ ᱟᱨ ᱢᱤᱫ ᱦᱚᱲ ᱥᱚᱛᱮ ᱤᱧ ᱨᱚᱯᱚᱲᱮᱱᱟ ᱢᱮᱫᱽᱱᱤᱯᱩᱨ ᱥᱟᱭᱤᱰ ᱚᱱᱮ ᱚᱱᱛᱮ ᱫᱚᱭ ᱫᱟᱜ ᱧᱚᱜ ᱠᱮᱫ ᱜᱮᱭᱟ ᱦᱮᱸ
ᱚ
ᱟᱪᱪᱷᱟ ᱦᱳᱭ
ᱪᱮᱫ ᱞᱮᱠᱟ ᱤᱭᱟᱹ ᱫᱚ ᱱᱚᱣᱟ ᱫᱚᱝ ᱥᱮᱨᱮᱧ ᱠᱚᱫᱚ
ᱦᱮᱸ ᱫᱚᱝ ᱥᱮᱨᱮᱧ ᱠᱚᱫᱚ ᱦᱟᱸᱜ ᱛᱳᱢᱟᱨ ᱩᱱᱟᱹᱜ ᱫᱚ ᱦᱟᱸᱜ ᱤᱧᱦᱚᱸ ᱵᱟᱹᱧ ᱤᱭᱟᱹᱣ ᱠᱟᱫᱟ ᱟᱨᱠᱤ ᱦᱮᱸ ᱩᱱᱟᱹᱜ ᱵᱟᱹᱧ ᱵᱟᱲᱟᱭ ᱠᱟᱫᱟ ᱟᱨᱠᱤ ᱦᱮᱸ
ᱚ ᱢᱟᱱᱮ ᱵᱟᱯᱞᱟ ᱨᱮᱜᱮ ᱛᱷᱚᱨᱠᱚ ᱥᱮᱨᱮᱧᱟ ᱫᱚᱝ ᱫᱚᱦᱟᱸᱜ
ᱦᱮᱸ ᱵᱟᱯᱞᱟ ᱨᱮᱜᱮ ᱠᱚ ᱥᱮᱨᱮᱧᱟ ᱛᱚ ᱟᱨ ᱚᱱᱠᱟ ᱦᱟᱸᱜ ᱩᱱᱟᱹᱜ ᱵᱟᱝ ᱥᱩᱨ ᱵᱟᱲᱟ ᱦᱩᱭᱩᱜ ᱛᱟᱦᱮᱱᱟ ᱟᱨᱠᱤ ᱦᱮ ᱦᱮ ᱨᱩ ᱠᱚᱦᱚᱸ ᱨᱩ ᱠᱚᱦᱚᱸ ᱦᱟᱸᱜ ᱩᱱᱟᱹᱜ ᱫᱚ ᱵᱟᱹᱧ ᱵᱟᱲᱟᱭᱟ ᱠᱷᱟᱹᱞᱤ ᱥᱚᱨᱦᱟᱭ ᱨᱩᱜᱤᱧ ᱵᱟᱲᱟᱭᱟ ᱦᱮᱸ ᱟᱨ ᱫᱟᱸᱥᱟᱭ ᱨᱩ ᱱᱚᱜᱼᱱᱟ ᱠᱚᱫᱩᱧ ᱵᱟᱲᱟᱭ ᱜᱮᱭᱟ ᱦᱟᱸᱜ ᱠᱤᱱᱛᱩ ᱚᱱᱟ ᱫᱚᱝ ᱨᱮᱫᱚ ᱦᱟᱸᱜ ᱩᱱᱟᱹᱜ ᱢᱚᱡᱽ ᱛᱮᱫᱚ ᱡᱩᱚᱫᱤ ᱦᱚᱲ ᱠᱚ ᱢᱟᱱᱮ ᱜᱚᱲᱚ ᱥᱟᱛᱮᱜ ᱤᱧ ᱥᱟᱛᱮᱜ ᱠᱚ ᱛᱟᱦᱮᱱᱟ ᱛᱟᱦᱞᱮ ᱩᱱᱠᱩ ᱥᱟᱛᱮᱜ ᱫᱚᱧ ᱜᱟᱱᱟ ᱢᱮᱱᱠᱷᱟᱱ ᱤᱧ ᱮᱠᱷᱟᱭ ᱛᱮᱫᱚ ᱤᱧ ᱮᱦᱚᱵᱟ ᱥᱮᱧ ᱤᱭᱟᱹᱭᱟ ᱚᱱᱠᱟ ᱫᱚ ᱵᱟᱹᱧ ᱜᱟᱱᱟ
ᱟᱪᱪᱷᱟ ᱟᱪᱪᱷᱟ ᱮᱱᱦᱚᱸ ᱠᱟᱛᱷᱤ ᱠᱟᱱᱟ
ᱦᱮᱸ ᱦᱮᱸ ᱦᱩ
ᱟᱨ ᱛᱤᱱᱟᱹᱜ ᱡᱟᱸᱦᱟ ᱜᱤ ᱛᱮᱫ ᱵᱟᱵᱚᱱ ᱡᱚᱴᱮᱫ ᱵᱟᱲᱟᱭᱟ ᱟᱵᱚ ᱠᱚᱫᱚ ᱟᱫᱚ ᱚᱠᱟ ᱠᱷᱚᱱ ᱟᱫᱚ ᱛᱤᱱᱟᱹᱜ ᱮᱢ ᱪᱮᱫ ᱫᱟᱲᱮᱭᱟᱜᱼᱟ
ᱮᱠᱟᱞ ᱮᱠᱟᱞ ᱚᱱᱟ ᱟᱛᱮᱫ ᱜᱮ ᱟᱨ ᱱᱤᱛᱳᱜ ᱦᱳᱥᱴᱮᱞ ᱠᱚᱨᱮᱧ ᱛᱟᱦᱮᱱ ᱠᱟᱱ ᱛᱟᱦᱮᱱᱟ ᱥᱮ ᱱᱟᱥᱮᱱᱟᱜ ᱢᱟᱱᱮ ᱪᱟᱨ ᱵᱚᱪᱷᱚᱨ ᱜᱟᱱᱤᱧ ᱛᱟᱦᱮᱸ ᱠᱟᱱᱟ ᱵᱟᱭᱨᱮ ᱨᱮ ᱟᱫᱚ ᱚᱱᱟ ᱡᱟᱨ ᱯᱷᱚᱞᱮ ᱱᱟᱥᱮᱱᱟᱜ ᱢᱟᱱᱮ ᱥᱟᱺᱜᱤᱧ ᱧᱚᱜ ᱠᱟᱹᱱᱤᱧ ᱤᱧᱫᱚ ᱟᱨᱠᱤ ᱤᱭᱟᱹ ᱠᱷᱚᱡ ᱫᱚ ᱢᱟᱱᱮ ᱮᱱᱮᱡ ᱥᱮᱨᱮᱧ ᱧᱚᱜ ᱠᱷᱚᱱ ᱫᱚ ᱦᱚᱸ
ᱟᱫᱚ ᱦᱮ ᱱᱤᱛᱚᱜ ᱨᱮᱸᱜᱮᱡ ᱛᱮᱛᱟᱝ ᱫᱚ ᱛᱟᱦᱮᱱ ᱜᱮᱭᱟ
ᱦᱮᱸ ᱦᱮᱸ ᱦᱮᱸ ᱨᱮᱸᱜᱮᱡ ᱛᱮᱛᱟᱝ ᱫᱚ ᱛᱟᱦᱮᱱ ᱜᱮᱭᱟ ᱟᱨ
ᱦᱩᱸ
ᱯᱮ ᱦᱚᱲ ᱜᱟᱱ ᱡᱟᱸᱦᱟ ᱞᱮᱠᱟ ᱱᱚᱛᱮ ᱢᱟ ᱢᱮᱱᱟᱠᱚᱸ ᱡᱟᱦᱟᱸᱭ ᱴᱩᱰᱩ ᱨᱩᱥᱤᱠᱟ ᱠᱟᱱᱟᱭ ᱛᱮ ᱨᱮᱸᱦᱚ ᱪᱮᱫ ᱠᱟᱢ ᱡᱟᱛᱮ ᱞᱟᱸᱫᱟ ᱵᱟᱲᱟᱭᱟᱠᱚ ᱵᱟᱢ ᱜᱟᱱ ᱨᱮᱸᱦᱚ
ᱦᱩᱸ ᱦᱩᱸ
ᱛᱟ ᱯᱚᱨᱮ ᱚᱱᱛᱮ ᱫᱚ ᱪᱮᱫ ᱞᱮᱠᱟ ᱛᱟᱦᱮᱞᱮ ᱫᱚᱝ ᱫᱚ
ᱫᱚᱝ ᱫᱚ ᱱᱚᱣᱟ ᱵᱟᱯᱞᱟ ᱠᱚᱨᱮ ᱦᱩᱭᱩᱜᱼᱟ
ᱦᱮᱸ ᱦᱮᱸ
ᱟᱫᱚ ᱱᱚᱛᱮ ᱫᱚ ᱟᱹᱰᱤ ᱨᱟᱹᱥᱠᱟᱹ ᱵᱟᱯᱞᱟ ᱫᱚᱝ ᱨᱮᱫᱚ ᱮᱠᱫᱚᱢ ᱥᱮᱛᱟᱜ ᱩᱛᱟᱹᱨᱟᱠᱩ
ᱟᱪᱪᱷᱟ ᱟᱪᱪᱷᱟ ᱟᱪᱪᱷᱟ ᱚ ᱛᱟᱦᱚᱞᱮᱧ ᱠᱩᱞᱤᱞᱮᱢ ᱛᱟᱞᱟᱝ ᱜᱮ ᱟᱪᱪᱷᱟ ᱱᱚᱜᱼᱚᱭ ᱡᱮ ᱵᱟᱯᱞᱟ ᱠᱚᱨᱮ ᱚᱱᱛᱮ ᱫᱚ ᱢᱟᱱᱮ ᱢᱟᱭᱤᱠ ᱠᱚᱫᱚ ᱠᱚ ᱪᱟᱹᱞᱩᱜᱼᱟ ᱥᱮ ᱵᱟᱝ ᱪᱟᱹᱞᱩᱜᱼᱟ?
ᱢᱟᱭᱤᱠ ᱠᱚᱫᱚ ᱡᱟᱹᱥᱛᱤ ᱱᱚᱣᱟ ᱛᱷᱚᱲᱟ ᱫᱤᱱ ᱫᱚ ᱠᱟᱡᱟᱠ ᱪᱟᱹᱞᱩᱭᱮᱱᱟ
ᱟᱪᱪᱷᱟ ᱟᱪᱪᱷᱟ ᱢᱟᱱᱮ ᱢᱟᱭᱤᱠ ᱦᱚᱸ ᱪᱟᱞᱩᱜ ᱜᱮᱭᱟ ᱮᱱᱮᱡ ᱥᱮᱨᱮᱧ ᱟᱵᱚᱣᱟᱜ ᱡᱟᱦᱟᱸ ᱠᱟᱞᱪᱟᱨ ᱢᱮᱱᱟᱜ ᱛᱟᱵᱚᱱᱟ ᱚᱱᱟ ᱠᱚᱦᱚᱸ ᱦᱩᱭᱩᱜ ᱜᱮᱭᱟ ᱦᱟᱝ
ᱵᱟᱝ ᱱᱚᱣᱟ ᱡᱟᱦᱟᱸᱧ ᱞᱟᱹᱭᱟᱢ ᱠᱟᱱ ᱮᱱᱮᱡ ᱥᱮᱨᱮᱧ ᱱᱚᱣᱟ ᱫᱚ ᱦᱟᱸᱜ ᱯᱟᱹᱦᱤᱞ ᱧᱚᱜ ᱠᱚ ᱥᱮᱛᱟᱜ ᱫᱷᱟᱹᱵᱤᱡ ᱠᱚ ᱮᱱᱮᱡ ᱠᱟᱱ ᱛᱟᱦᱮᱱᱟ
ᱟᱪᱪᱷᱟ ᱚᱱᱟᱜᱤᱧ ᱢᱮᱱᱮᱫᱟ ᱱᱤᱛᱚᱜ ᱟᱫᱚᱧ ᱤᱧ ᱢᱚᱱᱮ ᱠᱮᱫᱟ ᱯᱟᱥᱮᱡ ᱱᱮᱛᱟᱨ ᱦᱚᱸ ᱟᱯᱮ ᱫᱚᱯᱮ ᱮᱱᱮᱡ ᱥᱮᱛᱟᱜ ᱮᱫ ᱚᱱᱟᱛᱮ ᱚᱱᱟ ᱵᱚᱠᱥ ᱨᱮᱭᱟᱜ ᱦᱩᱸ
ᱱᱮᱛᱟᱨ ᱫᱚ ᱱᱟᱦᱟᱜ ᱱᱚᱣᱟ ᱰᱤᱡᱮ ᱨᱮᱜᱤ ᱠᱩ ᱦᱟᱱᱛᱮ ᱱᱟᱛᱮ ᱠᱩ ᱠᱟᱪᱟ ᱠᱩᱪᱟᱹ ᱵᱟᱲᱟᱭ ᱠᱟᱱᱟ
ᱦᱮᱸ ᱦᱮᱸ ᱟᱞᱮᱥᱮᱫ ᱫᱚ ᱚᱱᱮ ᱚᱱᱟ ᱰᱤᱡᱮ ᱨᱮᱜᱮ ᱦᱟᱸᱜ ᱵᱤᱥᱤᱨ ᱵᱷᱟᱜ ᱫᱚ ᱮᱱᱮᱡ ᱫᱚᱠᱚ ᱮᱱᱮᱡᱼᱟ ᱫᱚᱝ ᱠᱚᱫᱚ ᱟᱫᱚ ᱢᱟᱱᱮ ᱠᱚᱢ ᱧᱚᱜ ᱵᱟᱨ ᱟ ᱵᱟᱨ ᱫᱷᱟᱣ ᱵᱟᱨ ᱤᱭᱟᱹ ᱯᱮ ᱯᱩᱣᱟ ᱫᱷᱟᱣ ᱠᱚ ᱥᱮᱨᱮᱧ ᱵᱟᱲᱟ ᱠᱮᱫ ᱜᱮ ᱟᱨ ᱚᱱᱠᱟ ᱵᱟᱝᱠᱚ ᱥᱟᱵ ᱞᱟᱹᱜᱤᱫᱚᱜᱼᱟ ᱢᱚᱰᱟᱱᱚᱜ ᱠᱟᱱᱟ ᱵᱚᱱ ᱥᱮ ᱵᱟᱹᱭ ᱵᱟᱹᱭᱛᱮ ᱟᱨ ᱥᱮᱨᱮᱧ ᱠᱚᱦᱚᱸ ᱚᱱᱠᱟ ᱵᱟᱝ ᱵᱟᱠᱚ ᱥᱮᱬᱟᱭᱮᱫᱟ ᱡᱮ ᱚᱱᱠᱟ ᱠᱚ ᱥᱮᱨᱮᱧ ᱢᱟ ᱚᱱᱠᱟ ᱟᱨ ᱨᱩᱥᱤᱠᱟ ᱦᱚᱲ ᱠᱚ ᱛᱟᱦᱮᱱ ᱠᱷᱟᱡ ᱫᱚ ᱮᱱᱮᱡ ᱥᱮᱨᱮᱧ ᱫᱚ ᱦᱩᱭᱩᱜ ᱜᱮᱭᱟ ᱟᱨ ᱵᱟᱝᱠᱷᱟᱱ ᱫᱚ ᱚᱱᱮ ᱚᱱᱠᱟ ᱰᱤᱡᱮ ᱛᱮ ᱡᱟᱦᱟᱸ ᱚᱱᱟ ᱛᱮᱜᱮ
ᱦᱩᱸ ᱦᱩᱸ
ᱟᱫᱚ ᱢᱮᱱ ᱫᱚᱠᱚ ᱢᱮᱱ ᱵᱟᱲᱟᱭ ᱜᱮᱭᱟ ᱵᱚᱞᱮ ᱢᱟᱵᱚᱱ ᱮᱱᱮᱡᱼᱟ ᱥᱮ ᱢᱟ ᱥᱟᱵᱚᱜ ᱯᱮ ᱵᱚᱞᱮ ᱟᱫᱚ ᱩᱱᱠᱩ ᱟᱥᱚᱞ ᱠᱟᱭ ᱛᱮᱫᱚ ᱪᱮᱫ ᱞᱮᱠᱟ ᱚᱠᱚᱭᱟᱜ ᱫᱳᱥ ᱮᱢ ᱧᱟᱢᱟ ᱱᱚᱣᱟ ᱫᱚ?
ᱩᱱᱠᱩ ᱦᱚᱸ ᱥᱤᱨᱤᱧ ᱵᱟᱠᱚ ᱵᱟᱲᱟᱭᱟ ᱥᱤᱨᱤᱧ ᱵᱟᱠᱚ ᱵᱟᱲᱟᱭᱟ ᱱᱤᱛᱚᱜ ᱦᱮᱸ
ᱴᱷᱤᱠ ᱴᱷᱤᱠ
ᱚᱠᱟ ᱡᱟᱭᱜᱟ ᱨᱮ ᱡᱩᱫᱤ ᱥᱤᱨᱤᱧ ᱠᱚ ᱵᱟᱲᱟᱭ ᱠᱷᱟᱡ ᱚᱱᱟ ᱡᱟᱭᱜᱟ ᱨᱮ ᱨᱩᱨᱩ ᱦᱚᱲ ᱵᱟᱢ ᱧᱟᱢᱮᱭᱟ
ᱠᱚᱣᱟ ᱦᱮᱸ ᱦᱮᱸ ᱦᱮᱸ
ᱦᱩᱸ
ᱱᱚᱜᱼᱚ ᱱᱚᱣᱟ ᱢᱤᱫᱴᱮᱱ ᱱᱤᱛᱚᱜ ᱟᱹᱰᱤ ᱤᱭᱟᱹ ᱯᱟᱲᱟᱜ ᱠᱟᱱᱟ ᱥᱚᱢᱚᱥᱥᱟ ᱠᱟᱱ ᱜᱮᱭᱟ
ᱦᱩᱸ
ᱟᱨ ᱟᱨ ᱟᱞᱮ ᱱᱚᱣᱟ ᱢᱤᱫ ᱵᱟᱨᱭᱟ ᱟᱹᱛᱩ ᱫᱚ ᱱᱮᱛᱟᱨᱤᱧ ᱧᱮᱞᱮᱫ ᱠᱚᱣᱟ ᱥᱮᱨᱢᱟ ᱠᱷᱚᱱ ᱢᱟᱱᱮ ᱱᱮᱥ ᱠᱷᱚᱡ ᱜᱮ ᱟᱸᱡᱚᱢ ᱠᱮ ᱟᱹᱧ ᱡᱮ ᱵᱟᱯᱞᱟ ᱠᱚᱨᱮ ᱫᱚ ᱟᱫᱚ ᱵᱚᱠᱥ ᱠᱚᱫᱚ ᱵᱟᱝ ᱠᱚ ᱟᱹᱜᱩᱭᱮᱫᱟ ᱢᱮᱱᱮᱫᱟᱠᱚ ᱟᱵᱚᱣᱟᱜ ᱮᱱᱮᱡ ᱥᱮᱨᱮᱧ ᱟᱫᱚᱜ ᱠᱟᱱᱟ ᱵᱟᱝᱠᱚ ᱥᱩᱨᱩᱜ ᱠᱟᱱᱟ ᱵᱚᱠᱥ ᱵᱚᱱ ᱪᱟᱹᱞᱩᱭᱮᱫ ᱠᱷᱟᱡ ᱢᱟ ᱮᱱᱮᱡ ᱥᱮᱨᱮᱧ ᱵᱟᱝ ᱦᱩᱭᱩᱜ ᱠᱟᱱᱟ ᱠᱟᱱ ᱛᱟᱵᱚᱱ ᱛᱟᱦᱚᱞᱮ ᱫᱚ ᱟᱵᱚ ᱮᱱᱮᱡ ᱥᱮᱨᱮᱧ ᱵᱚᱱ ᱦᱤᱲᱤᱧ ᱮᱫᱟ ᱛᱚ ᱚᱱᱮ ᱚᱱᱠᱟᱣ ᱠᱟᱫᱟ ᱦᱚᱸ ᱡᱮ ᱚᱱᱟ ᱵᱚᱠᱥ ᱫᱚ ᱵᱟᱝ ᱠᱚ ᱟᱹᱜᱩᱭᱮᱫᱟ ᱟᱨᱠᱤ ᱦᱚᱸ ᱚ ᱱᱚᱝᱠᱟ ᱠᱚ ᱱᱤᱭᱚᱢ ᱟᱠᱟᱫᱟ ᱟᱹᱛᱩ ᱟᱹᱛᱩ
ᱦᱩᱸ ᱚᱱᱟ ᱜᱮᱠᱚ ᱴᱷᱤᱠ ᱠᱟᱫᱟ
ᱦᱮ ᱟᱫᱚ ᱟᱞᱮ ᱥᱩᱨ ᱥᱩᱯᱩᱨ ᱟᱹᱛᱩ ᱠᱩ ᱠᱩ ᱚᱱᱠᱟ ᱟᱫᱚ ᱟᱞᱮ ᱴᱷᱮᱱ ᱫᱚᱦᱟᱸᱜ ᱟᱹᱣᱨᱤ ᱫᱚᱦᱟᱜ ᱱᱚᱣᱟᱹᱢ ᱫᱚᱦᱟᱜ ᱞᱟᱹᱜᱩ ᱟ ᱚᱱᱟᱫᱚ ᱦᱟᱜ
ᱚᱻ ᱟᱯᱮ ᱟᱯᱮᱴᱷᱮᱡ ᱫᱚ ᱵᱟᱝ ᱞᱟᱹᱜᱩ ᱟᱠᱟᱱᱟ
ᱟᱞᱮ ᱴᱷᱮᱜ ᱫᱚ ᱦᱟᱜ ᱟᱹᱣᱨᱤ ᱞᱟᱹᱜᱩᱜ-ᱟ ᱟᱞᱮ ᱟᱥᱮ ᱯᱟᱥᱮ ᱟᱹᱛᱩ ᱨᱮᱫᱚ ᱦᱟᱸᱜ ᱞᱟᱹᱜᱩ ᱦᱮᱡ ᱠᱟᱱᱟ ᱟᱫᱚ ᱦᱟᱸᱜ ᱟᱞᱮ ᱫᱚ ᱢᱤᱴ ᱴᱤᱝ ᱛᱷᱮᱴᱤᱝ ᱚᱱᱟ ᱱᱤᱭᱟᱹ ᱫᱚ ᱦᱟᱸᱜ ᱟᱹᱣᱨᱤᱭᱟᱜ-ᱟ ᱟᱹᱣᱨᱤᱞᱮ ᱢᱮᱱ ᱟᱨ ᱟᱣᱨᱤᱞᱮ ᱤᱭᱟᱭᱟ
ᱦᱩᱸ ᱟᱞᱮ ᱥᱮᱜ ᱫᱚ ᱟᱠᱚᱣᱟᱜ ᱢᱚᱱ ᱢᱟᱨᱡᱤ ᱠᱚ ᱠᱟᱹᱢᱤ ᱦᱟᱛᱟᱲ ᱫᱟ ᱟᱫᱚ ᱱᱚᱛᱮ ᱫᱚ ᱩᱱᱤ ᱡᱟᱢᱛᱟᱲᱟ ᱠᱷᱚᱡ ᱢᱤᱫᱴᱮᱢ ᱟᱸᱡᱚᱢ ᱠᱟᱫᱮ ᱠᱷᱟᱡ ᱥᱩᱨᱮᱥ ᱢᱩᱨᱢᱩ
ᱦᱮᱸ ᱦᱮᱸ ᱦᱮᱸ ᱴᱷᱤᱠ ᱟᱸᱡᱚᱢ ᱠᱟᱹᱫᱤᱭᱟᱹᱧ ᱟᱡᱚᱢ ᱠᱟᱹᱫᱤᱭᱟᱹᱧ ᱥᱚᱥᱟᱞ ᱢᱤᱰᱤᱭᱟ ᱛᱤᱧ ᱟᱸᱡᱚᱢ ᱠᱟᱫᱮᱭᱟ ᱦᱮᱸ
ᱩᱱᱤᱭᱟᱜ ᱮᱞᱟᱝ ᱛᱷᱚᱲᱟ ᱱᱚᱛ ᱛᱮ ᱦᱮᱡ ᱧᱚᱜ ᱠᱟᱱᱟ ᱟᱫᱚ ᱤᱱᱟᱹ ᱦᱮ ᱪᱮᱠᱟ ᱫᱟᱲᱮᱜ ᱠᱟᱱᱟ ᱛᱮ ᱩᱱᱤ ᱦᱚᱸᱛᱚ ᱜᱚᱲᱚᱣᱟᱭ ᱡᱟᱹᱨᱩᱲ ᱠᱟᱱ ᱜᱮᱭᱟ
ᱜᱚᱲᱚ ᱞᱟᱹᱠᱛᱤ ᱠᱟᱱᱟ ᱦᱮᱸ ᱦᱮᱸ ᱦᱮᱸ ᱴᱷᱤᱠ ᱮᱠᱟᱞ ᱮᱠᱟᱞ ᱮᱠᱟᱞ
ᱦᱚᱲ ᱠᱚᱫᱚ ᱠᱚ ᱨᱚᱲ ᱵᱟᱲᱟᱭᱟ ᱵᱚᱞᱮ ᱦᱮᱸ ᱩᱱᱤᱭᱟᱜ ᱢᱮᱱ ᱛᱮᱜᱮ ᱵᱚᱞᱮ ᱟᱵᱚ ᱵᱚᱱ ᱥᱟᱥᱚᱱᱚᱜ-ᱟ
ᱦᱮᱸ ᱦᱮᱸ ᱟᱥᱚᱞᱮ ᱚᱱ ᱚᱱᱟ ᱚᱝᱠᱟᱱ ᱡᱟᱦᱟᱸ ᱚᱱᱟ ᱠᱟᱛᱷᱟ ᱠᱚ ᱨᱚᱲᱟ ᱤᱧᱫᱩᱧ ᱢᱮᱱᱟ ᱩᱱᱠᱩ ᱫᱚ ᱩᱱᱟᱹᱜ ᱵᱟᱝ ᱠᱚ ᱥᱤᱠᱷᱱᱟᱹᱛᱟ ᱦᱮᱸ ᱩᱱᱤᱭᱟᱜ ᱠᱟᱹᱢᱤ ᱧᱮᱞ ᱠᱟᱛᱮ ᱟᱢ ᱵᱤᱪᱟᱹᱨ ᱛᱟᱭ ᱢᱮ ᱩᱱᱤ ᱠᱟᱹᱢᱤ ᱡᱮ ᱠᱟᱹᱢᱤ ᱠᱟᱱᱟ ᱟᱨ ᱥᱤᱠᱷᱱᱟᱹᱛ ᱦᱚᱲᱜᱮ ᱚᱱᱟ ᱵᱤᱪᱟᱹᱨ ᱨᱮᱱᱟᱜ ᱢᱤᱫᱴᱮᱱ ᱤᱭᱟᱹ ᱠᱮᱯᱟᱥᱤᱴᱤ ᱛᱟᱦᱮᱱ ᱛᱟᱠᱚᱣᱟ ᱡᱚᱛᱟ ᱦᱚᱲ ᱚᱱᱟ ᱢᱤᱪᱟᱹᱨ ᱵᱟᱝᱠᱚ ᱫᱟᱲᱮᱭᱟᱜᱼᱟ ᱡᱮ ᱠᱟᱹᱢᱤ ᱴᱷᱤᱜᱮ ᱠᱟᱹᱢᱤ ᱟᱠᱟᱱᱟ ᱥᱮ ᱵᱟᱝᱠᱚ ᱠᱟ. ᱢᱤᱫᱟᱲᱮᱭᱟᱜ ᱠᱟᱱᱟ ᱡᱟᱦᱟᱸᱭ ᱱᱟᱥᱮᱱᱟᱜ ᱥᱤᱠᱷᱱᱟᱹᱛ ᱧᱚᱜ-ᱟ ᱩᱱᱤᱫᱚᱭ ᱵᱩᱡᱽ ᱫᱟᱲᱮᱭᱟᱜ-ᱟ ᱵᱟᱝ ᱴᱷᱤᱠᱮ ᱠᱟᱹᱢᱤ ᱠᱟᱱᱟ
ᱦᱩᱸ
ᱟᱨ ᱵᱟᱠᱷᱟᱱ ᱡᱟᱦᱟᱸᱭ ᱤᱭᱟᱹ ᱜᱚᱫᱚ ᱮ ᱩᱱᱤᱭᱟᱜ ᱠᱟᱛᱷᱟ ᱛᱤᱧ ᱪᱟᱹᱞᱩᱜ-ᱟ᱾ ᱦᱟᱱᱤ ᱡᱟᱦᱟᱸᱭ ᱢᱮᱱᱟ ᱚᱱᱟ ᱦᱟᱱᱮ ᱚᱱᱠᱟ ᱟᱫᱚᱢ ᱠᱚᱫᱚ ᱠᱚ ᱢᱮᱱ ᱜᱚᱫ ᱠᱮᱫ ᱜᱮ ᱟᱨ ᱚᱝᱠᱟ ᱡᱟᱦᱟᱸᱭ ᱠᱚ ᱢᱮᱱᱟ ᱵᱩᱡᱽ ᱢᱮ ᱩᱱᱤ ᱫᱚ ᱩᱱᱟᱹᱜ ᱵᱟᱭ ᱵᱟᱲᱟᱭᱟ ᱦᱚᱭᱛᱚ ᱵᱤᱪᱟᱹᱨ ᱨᱮᱭᱟᱜ ᱠᱷᱚᱢᱚᱛᱟ ᱵᱟᱹᱱᱩᱜ ᱛᱟᱭᱟ᱾
ᱦᱩᱸ
ᱱᱚᱜ-ᱚ ᱱᱚᱝᱠᱟ
ᱟᱫᱚ ᱟᱭᱮᱮ ᱫᱚ ᱟᱞᱮ ᱠᱚᱫᱚᱞᱮ ᱜᱚᱴᱟ ᱫᱚᱞᱮ ᱜᱚᱴᱟ ᱣᱟᱠᱟᱜ ᱜᱮᱭᱟ ᱟᱵᱚ ᱦᱚᱸᱵᱚᱱ ᱜᱚᱲᱚᱣᱟᱭᱟ ᱵᱟᱠᱷᱟᱡ ᱫᱚ ᱡᱟᱦᱟᱸ ᱛᱤᱥᱚᱜ ᱱᱚ ᱛᱮ ᱵᱚᱱ ᱦᱚᱦᱚ ᱣᱟᱭᱟ ᱩᱱᱤ ᱜᱤ
ᱦᱩᱸ ᱦᱩᱸ ᱦᱩᱸ ᱦᱩᱸ ᱵᱟᱝ ᱤᱧ ᱦᱚᱧ ᱧᱮᱞᱮᱜ ᱜᱮᱭᱟ ᱵᱷᱟᱹᱞᱤ ᱩᱱᱤᱭᱟᱜ ᱡᱟᱦᱟᱸ ᱠᱚ ᱠᱟᱹᱢᱤ ᱫᱷᱩᱨᱟᱹᱣ ᱟᱠᱟᱱᱟ ᱮᱛᱚᱦᱚᱵ ᱠᱟᱜ ᱟᱹᱰᱤ ᱵᱷᱟᱹᱜᱤ ᱟᱵᱚ ᱥᱟᱶᱛᱟ ᱞᱟᱹᱜᱤᱫ
ᱦᱩᱸ
ᱟ ᱟᱞᱮ ᱛᱚᱵᱮ ᱛᱮᱦᱤᱧᱟᱜ ᱢᱤᱫᱴᱮᱱ ᱜᱷᱚᱴᱚᱱᱟᱧ ᱞᱮᱜᱮ ᱡᱟᱦᱟᱸ ᱛᱮᱦᱤᱧ ᱚᱱᱟ ᱢᱮᱞᱟ ᱦᱩᱭᱩᱜ ᱠᱟᱱᱟ ᱚᱸᱰᱮ ᱟᱞᱮ ᱴᱷᱮᱡ ᱚᱱᱟ ᱤᱭᱟᱹ ᱧᱚᱜ ᱥᱟᱺᱜᱤᱧ ᱧᱚᱜ ᱜᱮᱭᱟ ᱛᱚ ᱚᱸᱰᱮ ᱦᱚᱸ ᱢᱟᱱᱮ ᱦᱟᱺᱰᱤ ᱠᱚ ᱫᱚᱢᱮ ᱠᱚ ᱟᱹᱠᱷᱨᱤᱧᱟ ᱛᱚ ᱟᱹᱰᱤ ᱫᱤᱱ ᱠᱷᱚᱡ ᱥᱟᱞᱠᱷᱟᱱ ᱢᱩᱨᱢᱩ ᱱᱚᱰᱮ ᱱᱟᱥᱮᱱᱟᱜ-ᱮ ᱨᱚᱲ ᱵᱟᱲᱟᱭᱮᱫ ᱠᱟᱱᱟ ᱦᱟᱺᱰᱤ ᱫᱚᱵᱚᱱ ᱵᱚᱱᱫᱚᱭᱟ ᱦᱟᱺᱰᱤ ᱫᱚᱵᱚᱱ ᱵᱚᱱᱫᱚᱭᱟ ᱮᱱᱠᱷᱟᱱ ᱩᱱᱤ ᱠᱚ ᱵᱤᱨᱳᱫᱮ ᱠᱟᱱ ᱛᱟᱦᱮᱱᱟ ᱠᱤᱱᱛᱩ ᱱᱮᱥ ᱠᱷᱚᱡ ᱫᱚ ᱟᱨ ᱩᱱᱤᱭᱟᱜ ᱠᱟᱛᱷᱟ ᱜᱮ ᱱᱚᱣᱟ ᱱᱚᱰᱮ ᱞᱟᱹᱜᱩᱜ ᱠᱟᱱᱟ ᱡᱚᱛᱚ ᱦᱚᱲ ᱯᱨᱚᱥᱟᱥᱚᱱ ᱟᱛᱮᱜ ᱠᱚ ᱚᱪᱚᱭᱮᱜ ᱠᱚᱣᱟ ᱡᱮ ᱦᱟᱺᱰᱤ ᱟᱹᱠᱷᱨᱤᱧ ᱵᱟᱝ ᱪᱟᱹᱞᱩᱜ-ᱟ ᱟᱫᱚ ᱩᱱᱤ ᱩᱱᱤ ᱤᱧ ᱫᱚ ᱱᱟᱥᱮ ᱱᱟᱥᱮᱧ ᱤᱭᱟᱹᱭᱮᱫ ᱛᱟᱦᱮᱱ ᱜᱮᱭᱟ ᱡᱟᱦᱟᱸ ᱞᱮᱠᱟᱭ ᱠᱟᱹᱢᱤ ᱣᱠᱟᱜ ᱨᱮᱦᱚᱸ ᱡᱮ ᱩᱱᱤᱭᱟᱜ ᱡᱟᱦᱟᱸ ᱠᱟᱹᱢᱤ ᱠᱚᱫᱚ ᱢᱟᱱᱮ ᱱᱟᱥᱮᱱᱟᱜ ᱤᱧ ᱠᱩᱥᱤ ᱣᱟᱛᱟᱭ ᱜᱮᱭᱟ ᱟᱫᱚ ᱡᱮ ᱩᱱᱤ ᱟᱹᱰᱤ ᱫᱤᱱ ᱨᱮᱜᱮ ᱢᱮᱱ ᱴᱩ ᱞᱮᱫᱟᱭ ᱦᱟᱺᱰᱤ ᱯᱟᱹᱣᱨᱟᱹ ᱫᱚᱵᱚᱱ ᱵᱚᱱᱫᱚᱭᱟ ᱟᱵᱚ ᱫᱚ ᱦᱟᱛ ᱯᱟᱛᱟ ᱟ. ᱠᱷᱨᱤᱧ ᱠᱚᱨᱮᱱᱟᱜ ᱡᱮ ᱯᱟᱛᱟ ᱪᱷᱟᱛᱟ ᱨᱮᱫᱚ ᱵᱟᱝᱵᱚᱱ ᱤᱫᱤᱭᱟ᱾ ᱦᱩᱸ ᱟᱫᱚ ᱩᱱ ᱛᱚᱠᱷᱚᱱ ᱜᱮ ᱟᱹᱰᱤ ᱠᱚ ᱵᱤᱨᱚᱫᱮ ᱠᱟᱱ ᱛᱟᱦᱮᱱᱟ ᱦᱮᱸ ᱦᱟᱺᱰᱤ ᱟᱢᱫᱚ ᱚᱠᱚᱭ ᱠᱟᱱᱟᱢ ᱱᱚᱶᱟ ᱯᱟᱛᱟ ᱪᱷᱟᱛᱟ ᱨᱮᱠᱚ ᱟᱹᱠᱷᱨᱤᱧᱟ ᱟᱢᱫᱚ ᱚᱠᱚᱭ ᱠᱟᱱᱟᱢ ᱡᱟᱦᱟᱸ ᱞᱮᱠᱟ ᱠᱮᱫ ᱠᱚ ᱱᱚᱜ-ᱚ ᱱᱚᱝᱠᱟ ᱢᱤᱫᱴᱮᱱ ᱩᱱᱤ ᱦᱚᱸ ᱚᱝᱠᱟ ᱠᱚ ᱵᱤᱨᱚᱫᱷᱤ ᱠᱟᱱ ᱛᱟᱦᱮᱱᱟ ᱟᱫᱚ ᱱᱤᱛᱚᱜ ᱡᱮ ᱩᱱᱤᱭᱟᱜ ᱡᱟᱦᱟᱸᱭ ᱢᱮᱱᱴᱚ ᱞᱮᱫᱟ ᱩᱱᱤᱭᱟᱜ ᱜᱮ ᱴᱷᱤᱠᱮ ᱢᱮᱱ ᱞᱮᱫᱟ ᱟᱨ ᱩᱱᱤᱭᱟᱜ ᱠᱟᱛᱷᱟ ᱜᱮ ᱱᱤᱛᱚᱜ ᱚᱱᱟ ᱪᱟᱹᱞᱩᱜ ᱱᱤᱛᱚᱜ ᱢᱟᱱᱮ ᱚᱱᱟ ᱪᱤᱱᱛᱟᱹ ᱞᱮᱠᱷᱟᱡ ᱚᱱᱟ ᱠᱚᱦᱚᱸ ᱦᱩᱡᱩᱜ-ᱟ
ᱚᱱᱮ ᱠᱚ ᱢᱮᱱᱟ ᱵᱚᱞᱮ ᱞᱟᱦᱟ ᱞᱟᱦᱟ ᱦᱚᱲ ᱫᱚ ᱵᱟᱠᱚ ᱵᱩᱡᱷᱟᱹᱣ ᱫᱟᱲᱮᱭᱟ
ᱵᱟᱝᱠᱚ ᱵᱩᱡᱷᱟᱹᱣ ᱫᱟᱲᱮ ᱴᱷᱤᱠ ᱴᱷᱤᱠ ᱦᱮᱸ
ᱛᱤᱨᱮ ᱦᱟᱸᱜ ᱡᱚᱛᱚᱣᱟᱜ ᱪᱟᱵᱟᱜ-ᱟ ᱩᱱ ᱡᱚᱠᱷᱚᱡ ᱫᱚ ᱟᱫᱚ ᱩᱱᱤᱜᱮᱢ ᱫᱤᱥᱟᱹᱭᱮᱭᱟ
ᱚᱱᱮ ᱦᱩᱸ ᱦᱩᱸ ᱦᱩᱸ ᱦᱩᱸ ᱦᱟᱱᱟ ᱱᱤᱭᱟᱹ ᱞᱟᱦᱟ ᱦᱮᱸ ᱦᱮᱸ ᱦᱩᱸ ᱦᱩᱸ ᱱᱚᱜ-ᱚ ᱱᱚᱝᱠᱟ ᱟᱯᱮ ᱚᱱᱟ ᱦᱟᱴ ᱠᱚᱨᱮ ᱯᱟᱹᱣᱨᱟᱹ ᱦᱟᱺᱰᱤ ᱠᱚ ᱟᱹᱠᱷᱨᱤᱧᱟ ᱥᱮ ᱵᱟᱝ ᱦᱟᱴ ᱠᱚ ᱡᱩᱫᱤ ᱦᱩᱭᱩᱜ ᱠᱷᱟᱡ
ᱱᱚᱶᱟ ᱫᱚ ᱜᱚᱝᱠᱮ ᱪᱮᱫ ᱞᱤᱧ ᱞᱟᱹᱭ ᱟᱵᱮᱱᱟ᱾ ᱱᱟᱶᱟ ᱩᱛᱩ ᱥᱟᱵᱡᱤ ᱤᱱᱟᱹᱜ ᱵᱟᱝ ᱛᱟᱦᱮᱱᱟ᱾
ᱦᱮᱸ ᱚᱱᱟ ᱠᱚ ᱛᱟᱦᱮᱱᱟ ᱦᱟᱝ᱾
ᱚᱱᱟ ᱠᱚᱜᱮ ᱰᱷᱤᱨ ᱛᱟᱦᱮᱱᱟ ᱱᱚᱱᱰᱮ᱾
ᱤᱧ ᱫᱚ ᱵᱟᱝᱤᱧ ᱵᱟᱲᱟᱭ ᱠᱟᱱ ᱛᱟᱦᱮᱱᱟ ᱡᱮ ᱦᱟᱴ ᱠᱚᱨᱮ ᱦᱚᱸ ᱯᱟᱹᱣᱨᱟᱹ ᱦᱟᱺᱰᱤ ᱠᱚ ᱟ. ᱠᱷᱨᱤᱧᱟ ᱟᱞᱮ ᱱᱚᱛᱮ ᱨᱮ ᱫᱚ ᱵᱟᱝᱠᱚ᱾ ᱟ. ᱠᱷᱨᱤᱧᱟ ᱠᱤᱱᱛᱩ ᱦᱟᱱᱛᱮ ᱤᱭᱟᱹ ᱥᱮᱫᱤᱧ ᱪᱟᱞᱟᱣ ᱞᱮᱱᱟ᱾ ᱦᱟᱱᱛᱮ ᱢᱟᱱᱮ ᱯᱩᱨᱩᱞᱤᱭᱟᱹ ᱡᱮᱞᱟ ᱜᱮ ᱯᱟᱲᱟᱜᱼᱟ ᱦᱟᱱᱛᱮ ᱛᱚᱢᱟ ᱪᱮᱫ ᱤᱧ ᱞᱟᱹᱭ ᱟᱢᱟ ᱵᱟ ᱢᱚᱱ ᱟᱲᱥᱟ ᱡᱩᱫᱤᱢ ᱟᱸᱡᱚᱢ ᱵᱟᱲᱟᱣᱟᱠᱟᱫ ᱠᱷᱟᱡ ᱫᱚ ᱚᱱᱟ ᱟᱡᱚᱫᱤᱭᱟᱹ ᱵᱩᱨᱩ ᱥᱮᱫ᱾
ᱟᱭᱚᱫᱷᱭᱟ ᱵᱩᱨᱩ ᱱᱚᱜᱼᱚ
ᱦᱮᱸ ᱦᱮᱸ᱾ ᱚᱱᱟ ᱥᱩᱨ ᱥᱩᱯᱩᱨ ᱦᱟᱴ ᱢᱤᱫᱴᱮᱡ ᱚᱱᱛᱮ ᱜᱟᱛᱮ ᱜᱤᱫᱽᱨᱟᱹ ᱛᱟᱦᱮᱸ ᱠᱟᱱᱟ ᱦᱳᱥᱴᱮᱞ ᱜᱤᱫᱽᱨᱟᱹ ᱠᱷᱚᱱ ᱪᱟᱞᱚᱣ ᱞᱮᱱᱟ ᱞᱮ ᱦᱳᱥᱴᱮᱞ ᱠᱷᱚᱡ ᱟᱫᱚᱧ᱾ ᱧᱮᱞ ᱫᱟ ᱦᱟᱴ ᱨᱮ ᱟᱭᱩ ᱦᱚᱲ ᱫᱚᱢᱮ᱾ ᱠᱚ ᱟᱹᱜᱩ ᱣᱟᱠᱟᱼᱟ ᱯᱟᱹᱣᱨᱟᱹ ᱦᱟᱺᱰᱤ ᱟᱫᱚᱧ ᱢᱮᱱᱫᱟ ᱦᱟᱴ ᱨᱮᱦᱚᱸ ᱯᱟᱹᱣᱨᱟᱹ ᱦᱟᱺᱰᱤ ᱟᱪᱠᱟᱣ ᱜᱚᱜ ᱠᱟᱹᱱᱤᱧ ᱤᱧᱫᱚ᱾
ᱦᱩᱸ ᱦᱩᱸ᱾
ᱟᱨ ᱫᱤᱭᱮ ᱯᱚᱨᱮᱧ ᱵᱩᱡ ᱠᱮᱫᱟ ᱵᱟᱝ ᱵᱟᱝ ᱛᱟᱦᱞᱮ᱾ ᱪᱮᱫ ᱞᱮᱠᱟ ᱟᱵᱚ ᱮᱠᱷᱚᱱ ᱥᱚᱢᱟᱡᱽ ᱟᱠᱟᱨᱮ ᱢᱮᱱᱟᱜ ᱛᱟᱵᱚᱱᱟ ᱟᱵᱚ᱾ ᱟᱨ ᱫᱤᱠᱩ ᱠᱚ ᱚᱠᱟ ᱤᱥᱤ ᱨᱩᱢ ᱨᱮ ᱢᱮᱱᱟᱜ ᱠᱚᱣᱟ ᱟᱨ ᱟᱵᱚ ᱚᱠᱟ ᱨᱮ ᱦᱟᱴ ᱯᱟᱴᱟ ᱨᱮ ᱢᱤᱫ ᱴᱮᱱ᱾ ᱯᱟᱹᱣᱨᱟᱹ ᱵᱚᱱ ᱟᱹᱠᱷᱨᱤᱧ ᱫᱟ ᱢᱟᱱᱮ ᱟᱹᱰᱤ ᱪᱤᱱᱛᱟᱹ ᱢᱟᱱᱮ ᱢᱤᱫᱴᱮᱱ ᱵᱤᱥᱚᱭ ᱢᱟᱱᱮ᱾ ᱟᱹᱲᱦᱟᱜ ᱜᱮ ᱵᱩᱡ ᱮᱱᱟ ᱢᱟᱱᱮ ᱢᱤᱫᱴᱮᱱ ᱡᱩᱫᱟ ᱜᱮ ᱟᱨᱠᱤ ᱦᱩᱸ᱾
ᱟᱵᱚ ᱫᱚ ᱚᱱᱠᱟ ᱨᱮᱜᱮ ᱵᱚᱱ ᱞᱟᱸᱜᱟ ᱪᱟᱵᱟᱣ ᱟᱠᱟᱱᱟ ᱢᱤᱫ ᱦᱚᱲᱮ ᱢᱮᱱᱟ ᱩᱱᱤᱭᱟᱜ ᱵᱟᱵᱚᱱ ᱥᱮᱱ ᱟᱛᱟᱭᱟ᱾
ᱦᱳᱭ ᱦᱳᱭ ᱦᱳᱭ᱾
ᱢᱤᱫᱴᱮᱱ ᱡᱟᱦᱟᱭ ᱡᱩᱫᱤ ᱢᱮᱱᱮᱜ ᱠᱷᱟᱭ ᱫᱚ ᱡᱟᱹᱨᱩᱲ ᱵᱤᱪᱟᱹᱨ ᱢᱟᱱᱛᱷᱟᱱ ᱠᱟᱛᱮ ᱜᱮ ᱚᱱᱟ ᱠᱟᱛᱷᱟ ᱠᱚᱫᱚᱭ ᱩᱰᱩᱠ ᱠᱟᱛᱮ ᱮ ᱜᱟᱞᱢᱟᱨᱟᱜ᱾ ᱦᱚᱲ ᱥᱟᱢᱟᱝ ᱨᱮ ᱟᱫᱚ ᱦᱚᱸ ᱱᱚᱣᱟ ᱵᱩᱡᱷᱟᱹᱣ ᱜᱮ ᱵᱟᱵᱚᱱ ᱵᱩᱡᱷᱟᱹᱣ ᱫᱟᱲᱮᱭᱟᱜᱼᱟ ᱟᱵᱚ ᱥᱟᱱᱛᱟᱞ ᱥᱚᱢᱟᱡᱽ ᱨᱮ᱾
ᱦᱮᱸ ᱵᱩᱡᱽ ᱵᱩᱡᱽ ᱛᱮ ᱦᱟᱸᱜ ᱦᱚᱭ ᱛᱚᱵᱚᱱ ᱵᱩᱡᱟ ᱟᱫᱚ ᱠᱤᱱᱛᱩ ᱟᱹᱰᱤ ᱴᱟᱭᱤᱢ ᱞᱟᱜᱟᱜᱼᱟ ᱦᱟᱸᱜ᱾
ᱦᱩᱸ᱾
ᱤᱧᱫᱚᱧ ᱱᱚᱜᱼᱚᱭ ᱡᱮᱢᱚᱱ ᱱᱚᱸᱰᱮ ᱱᱮᱥ ᱫᱚ ᱱᱚᱣᱟ ᱯᱟᱛᱟ ᱨᱮᱠᱚ ᱵᱩᱡ ᱠᱮᱫᱟ ᱡᱮ ᱟᱹᱰᱤ ᱚᱥᱩᱵᱤᱫᱷᱟ ᱦᱮᱡ᱾ ᱜᱚᱡ ᱜᱚᱯᱚᱡ ᱦᱚᱸ ᱦᱩᱭᱩᱜ ᱠᱟᱱ ᱛᱟᱦᱮᱱᱟ ᱢᱟᱸᱰᱟᱨ ᱫᱚ ᱯᱨᱚᱛᱤ ᱵᱚᱪᱷᱚᱨ ᱦᱩᱭᱩᱜ ᱛᱟᱦᱮᱱᱟ ᱢᱤᱫ ᱦᱚᱲ ᱠᱟᱛᱮ ᱠᱚ ᱜᱚᱡᱚᱜ ᱠᱟᱱ ᱛᱟᱦᱮᱱᱟ᱾ ᱟᱫᱚ ᱜᱚᱡ ᱨᱮᱭᱟᱜ᱾ ᱟᱫᱚ ᱚᱱᱟᱜᱮ ᱦᱟᱺᱰᱤ ᱯᱟᱹᱣᱨᱟᱹ ᱠᱚ ᱧᱩ ᱠᱟᱜᱼᱟ ᱦᱳᱥ ᱵᱟᱝ ᱛᱟᱦᱮᱱᱟ ᱚᱠᱟᱥᱮᱫ ᱨᱮᱭ ᱜᱤᱛᱤᱡ ᱟᱸᱜᱟ ᱠᱚᱜᱼᱟ᱾ ᱦᱮᱸ ᱦᱟᱱᱛᱮ ᱱᱟᱛᱮ ᱚᱱᱮ ᱚᱱᱠᱟ ᱠᱟᱛᱮ ᱦᱩᱭᱩᱜ ᱜᱮᱭᱟ ᱚᱱᱟ ᱤᱭᱟᱹ ᱞᱮᱱᱠᱷᱟᱭ ᱫᱚ᱾ ᱟᱫᱚ ᱦᱟᱸᱜ᱾ ᱱᱮᱥ ᱠᱷᱚᱭ ᱫᱚ ᱴᱷᱤᱠ ᱧᱚᱜ ᱵᱩᱡᱷᱟᱹᱜ ᱠᱟᱱᱟ ᱟᱫᱚᱦᱟᱜ ᱵᱟᱝᱠᱚ ᱤᱭᱟᱹ ᱚᱪᱚ ᱠᱚ ᱠᱟᱱᱟ᱾
ᱟᱨ ᱛᱚᱵᱮ ᱱᱤᱛᱚᱜ ᱫᱚ ᱚᱲᱟᱜ ᱨᱮᱜᱮ ᱢᱮᱱᱟᱢᱟ ᱥᱮ ᱚᱠᱟ ᱥᱮᱫ ᱨᱮ?
ᱵᱟ ᱵᱟ ᱱᱚᱛᱮ ᱠᱩᱞᱦᱤ ᱥᱮᱫ ᱨᱮ ᱢᱤᱱᱟᱹᱧ ᱠᱟᱫᱤᱧᱟ᱾
ᱚᱸ ᱠᱩᱞᱦᱤ ᱥᱮᱨᱮ ᱟᱯᱮᱫᱚ᱾
ᱦᱮᱸ ᱱᱚᱸᱰᱮ ᱦᱚᱭ ᱠᱚ ᱵᱷᱟᱜᱤ ᱦᱤᱡᱩᱜ ᱠᱟᱱᱟ ᱟᱫᱚ ᱚᱱᱛᱮ ᱠᱩᱞᱤ ᱥᱮᱫ ᱨᱮᱫᱚ ᱚᱱᱟᱛᱮ ᱢᱤᱱᱟᱹᱧ ᱠᱟᱫᱤᱧᱟ᱾
ᱟᱪᱷᱟ ᱟᱯᱮ ᱥᱮᱫ ᱨᱮ ᱠᱩᱞᱦᱤ ᱥᱮᱫ ᱨᱮᱫᱚ ᱱᱤᱛᱚᱜ ᱫᱚ ᱜᱤᱫᱽᱨᱟᱹ ᱠᱚᱫᱚ ᱵᱟᱹᱱᱩᱜ ᱠᱚᱛᱮ?
ᱜᱤᱫᱽᱨᱟᱹ ᱠᱚᱻ ᱵᱟᱹᱱᱩᱜ ᱠᱚᱣᱟ ᱩᱱᱟᱹᱜ ᱫᱚ᱾ ᱵᱟᱨᱮ ᱯᱮ ᱦᱚᱲᱞᱮ ᱛᱟᱦᱮᱸ ᱠᱟᱱᱟ ᱠᱚᱲᱟ ᱜᱤᱫᱽᱨᱟᱹ ᱜᱮ ᱢᱟᱱᱮ ᱤᱧ ᱠᱷᱚᱡ ᱫᱚᱜᱤᱧ ᱠᱟᱹᱴᱤᱡ ᱜᱮᱭᱟ ᱵᱟᱨ ᱦᱚᱲ ᱫᱚ ᱩᱱᱠᱤᱱ ᱫᱚ᱾
ᱦᱩᱸ᱾
ᱩᱱᱠᱩ ᱯᱮ ᱦᱚᱲ ᱢᱮᱱᱟᱜ ᱞᱮᱭᱟ ᱱᱚᱸᱰᱮ᱾
ᱚᱻ
ᱦᱮᱸ ᱵᱟᱹᱠᱤ ᱠᱟᱹᱴᱤᱡ ᱜᱤᱫᱽᱨᱟᱹ ᱠᱚᱫᱚ ᱚᱲᱟᱜ ᱠᱚᱨᱮᱜᱮ ᱱᱤᱛᱚᱜ ᱫᱚ ᱦᱟᱸᱜ᱾
ᱦᱩᱸ ᱦᱩᱸ ᱟᱞᱮ ᱥᱮᱫ ᱫᱚ ᱜᱚᱝᱠᱮ ᱪᱮᱫ ᱮᱢ ᱢᱮᱱᱟ᱾ ᱜᱤᱫᱽᱨᱟᱹ ᱜᱮᱪᱚ ᱵᱟᱠᱚ ᱰᱟᱴᱟ ᱠᱟᱱ ᱱᱤᱛᱚᱜ ᱦᱟᱹᱵᱤᱡ ᱠᱩᱲᱦᱤ ᱠᱚᱨᱮ ᱠᱚ᱾ ᱫᱚᱱ ᱵᱟᱲᱟᱭᱟ ᱠᱚ ᱜᱟᱛᱮᱜ ᱟᱠᱚ᱾
ᱦᱮᱸ ᱦᱮᱸ ᱦᱮᱸ᱾
ᱟᱫᱚ ᱦᱚᱜᱼᱚ ᱱᱚᱣᱟ ᱢᱤᱫᱴᱮ ᱨᱚᱲ ᱞᱮᱠᱷᱟ ᱢᱟ ᱱᱮ ᱦᱚᱲᱜᱮᱭ ᱨᱟᱸᱜᱟᱣ ᱟᱢᱟ ᱢᱮᱱᱟ ᱦᱮᱸ᱾
ᱨᱚᱲ ᱫᱚᱭ ᱱᱚᱭᱟᱜ ᱦᱮᱸ᱾ ᱮᱠᱪᱩᱭᱮᱞᱤ ᱚᱸᱱᱮᱱᱟᱜ ᱢᱟᱱᱮ ᱯᱚᱨᱤᱵᱮᱥ ᱡᱟᱦᱟᱸ ᱚᱱᱟ ᱯᱚᱨᱤᱵᱮᱥ ᱜᱮ ᱚᱱᱮ ᱚᱱᱠᱟᱱ ᱜᱮᱭᱟ ᱛᱚ ᱚᱱᱮ ᱚᱱᱟ ᱯᱚᱨᱤᱵᱮᱥ ᱵᱚᱫᱚᱞ ᱦᱩᱭᱩᱜᱼᱟ ᱛᱚᱵᱮ ᱠᱷᱟᱱ ᱡᱟᱹᱱᱤᱡ ᱦᱮᱸ
ᱚ
ᱡᱟᱦᱟᱸ ᱛᱮᱱᱟᱜ
ᱟᱫᱚ ᱱᱚᱜᱼᱚ ᱱᱚᱣᱟ ᱜᱮ ᱟᱹᱰᱤ ᱫᱩᱠ ᱱᱚᱱᱟ ᱜᱮ ᱵᱩᱡᱷᱟᱹᱜᱼᱟ ᱵᱚᱞᱮ ᱟᱵᱚ ᱦᱚᱲ ᱫᱚ ᱱᱚᱜᱼ ᱱᱚᱝᱠᱟ ᱟᱞᱨᱮᱱ ᱫᱚ ᱠᱩᱞᱦᱤ ᱠᱚᱨᱮ ᱫ ᱩᱱ ᱜᱤᱫᱨᱟᱹ ᱠᱚ ᱢᱚᱡᱽ ᱠᱚ ᱯᱟᱲᱦᱟᱣ ᱵᱟᱲᱟᱭᱟ
ᱦᱮᱸ ᱱᱤᱛᱚᱜ ᱩᱱᱠᱩ ᱫᱚ ᱮᱥᱤ ᱨᱩᱢ ᱠᱚᱨᱮ ᱦᱮ ᱱᱤᱭᱟ ᱛᱟ ᱫᱚ ᱤᱥᱤ ᱨᱩᱢ ᱠᱚᱨᱮ ᱢᱮᱱᱟᱜ ᱠᱚᱣᱟ ᱚᱠᱚᱭ ᱫᱚ ᱦᱟᱣᱟ ᱠᱚ ᱡᱚᱢᱫᱟ ᱚᱠᱚᱭ ᱫᱚ ᱴᱤᱵᱷᱤ ᱠᱚ ᱧᱮᱞᱮᱫᱼᱟ ᱢᱳᱵᱟᱭᱤᱞ ᱠᱚ ᱧᱮᱞᱮᱫᱼᱟ ᱯᱟᱲᱦᱟᱣᱮᱫ ᱠᱚᱣᱟ ᱠᱚ
ᱜᱚᱝᱠᱮ ᱠᱚᱞ ᱟᱭᱢᱟ ᱦᱩᱭᱱᱟ
ᱦᱮᱸ ᱢᱟ ᱴᱷᱤᱠ ᱜᱮᱭᱟ ᱟᱨ ᱦᱟᱸᱜ ᱤᱧ ᱠᱚᱲᱟᱢ ᱠᱟᱱᱟ ᱦᱮᱸ